ᱦᱮᱸ ᱡᱚ ᱦᱳᱭ ᱟᱸᱡᱚᱢᱚᱜ ᱠᱟᱱᱟ
ᱦᱮᱸ ᱦᱮᱸ ᱪᱮᱫ ᱠᱚᱯᱮ ᱪᱤᱠᱟᱹ ᱵᱟᱲᱟᱭᱮᱫᱟ?
ᱦᱳᱭ ᱟᱞᱮ ᱫᱚ ᱱᱤᱛᱚᱜ ᱫᱚ ᱟᱸᱡᱚᱢᱚᱜ ᱠᱟᱱᱟ ᱤᱧᱟᱜ ᱨᱚᱲ?
ᱟᱸᱡᱚᱢᱚᱜ ᱠᱟᱱᱟ ᱟᱸᱡᱚᱢᱚᱜ ᱠᱟᱱᱟ
ᱦᱳᱭ ᱛᱚᱵᱮ ᱱᱟᱯᱟᱭ ᱵᱟᱲᱟ ᱜᱮᱭᱟᱯᱮ?
ᱦᱮᱸ ᱦᱮᱸ ᱟᱞᱮ ᱫᱚᱞᱮ ᱵᱮᱥ ᱵᱟᱲᱟ ᱜᱮᱭᱟᱞᱮ ᱱᱤᱭᱟᱹ ᱥᱚᱢᱚᱭ ᱫᱚ ᱟᱯᱮ ᱠᱚᱜᱮ ᱚᱠᱟᱞᱮᱠᱟ?
ᱦᱳᱭ ᱟᱞᱮ ᱠᱚᱦᱚᱸ ᱵᱮᱥ ᱫᱚ ᱵᱮᱥ ᱵᱟᱲᱟ ᱜᱮ ᱢᱮᱱᱟᱜ ᱞᱮᱭᱟ ᱱᱤᱛ ᱫᱷᱟᱹᱵᱤᱡ ᱛᱮᱫᱚ ᱡᱷᱚᱛᱚ ᱦᱚᱲ ᱜᱤ, ᱦᱳᱭ
ᱵᱷᱟᱹᱜᱤ ᱜᱮ ᱵᱮᱥ ᱵᱟᱲᱟ ᱜᱮ ᱛᱟᱦᱮᱱ ᱜᱮ ᱵᱷᱟᱹᱜᱤᱭᱟ ᱟᱪᱪᱷᱟ ᱛᱟᱦᱚᱞᱮ ᱪᱟᱥ ᱠᱚᱫᱚ ᱯᱮ ᱟᱨᱟᱢᱵᱷᱚ ᱠᱟᱜ ᱜᱮ ᱥᱮ ᱵᱟᱝᱜᱮ?
ᱦᱳᱭ ᱪᱟᱥ ᱠᱚᱫᱚ ᱧᱮᱞ ᱢᱮ ᱦᱟᱸᱜ ᱦᱳᱭ ᱫᱚ ᱦᱳᱭ ᱵᱟᱲᱟ ᱟᱠᱟᱱ ᱜᱮᱭᱟ ᱚᱨᱚᱢᱵᱚ ᱫᱚ ᱢᱟᱱᱮ ᱚᱨᱚᱢᱵᱚᱫᱚ ᱚᱠᱟ ᱞᱮᱠᱟᱧ ᱞᱟᱹᱭ ᱠᱮᱭᱟ ᱮᱠᱫᱚᱢ ᱥᱟᱹᱨᱫᱤ
ᱟᱡᱽ
ᱦᱮᱸ ᱚᱱᱟᱜᱮ ᱟᱫᱚ ᱱᱤᱭᱟᱹ ᱥᱚᱢᱚᱭ ᱢᱟ ᱨᱚᱦᱚᱭ ᱥᱚᱢᱚᱭ ᱜᱮ ᱟᱫᱚ ᱱᱚᱜᱼᱚᱭ ᱱᱚᱝᱠᱟ ᱪᱟᱥ ᱵᱟᱲᱟ ᱦᱳᱭᱳᱜ ᱠᱟᱱᱟ ᱛᱚ
ᱦᱮᱸ
ᱥᱮᱨᱢᱟ ᱠᱚ ᱵᱷᱟᱹᱜᱮ ᱜᱮ ᱡᱟᱹᱲᱤ ᱵᱟᱲᱟᱭᱮᱫᱟᱭ ᱟᱫᱚ ᱠᱤᱪᱷᱩ ᱦᱚᱲ ᱫᱚᱠᱚ ᱨᱚᱦᱚᱭᱮᱫ ᱜᱮᱭᱟ ᱠᱤᱪᱷᱩ ᱦᱚᱲ ᱫᱚ ᱟᱹᱣᱨᱤᱭᱟ ᱛᱟᱠᱚᱣᱟ ᱚᱠᱟ ᱞᱮᱠᱟ ᱟᱯᱮ ᱥᱮᱫ? ᱠᱟᱴᱟᱠᱟᱴᱟ ᱨᱚᱲ ᱟᱹᱡᱚᱢᱚᱜ ᱠᱟᱱᱟ ᱪᱮᱫ ᱵᱤᱱ ᱞᱟᱹᱭ ᱮᱫᱟ
ᱦᱳᱭ ᱟᱹᱞᱤᱧ ᱞᱤᱧ ᱢᱮᱱᱮᱫᱼᱟ ᱡᱮ ᱱᱤᱭᱟᱹ ᱚᱠᱛᱚ ᱨᱮᱫᱚ ᱢᱟᱱᱮ ᱚᱠᱟ ᱞᱮᱠᱟ ᱞᱮ ᱦᱚᱮᱫᱼᱟ ᱡᱮ ᱱᱚᱝᱠᱟ ᱚᱱᱠᱟ ᱦᱩᱭ ᱠᱟᱱᱟ ᱡᱮ ᱛᱷᱚᱲᱟ ᱞᱟᱦᱟ ᱧᱚᱜ ᱫᱚ ᱯᱮ ᱫᱤᱱ ᱜᱟᱱ ᱚᱱᱠᱟ ᱞᱮᱠᱟ ᱭᱮᱱ ᱜᱮᱭᱟ ᱟᱹᱰᱤ ᱵᱷᱟᱹᱜᱤᱛᱮ ᱫᱟᱜ ᱞᱮ ᱫᱟᱜ ᱡᱟᱹᱲᱤᱭᱟᱜ ᱞᱮ ᱛᱟᱦᱮᱱᱟ ᱱᱚᱝᱠᱟ ᱥᱮ ᱮᱠᱫᱚᱢ ᱡᱟᱹᱯᱟᱹᱭ ᱠᱩ ᱱᱟᱹᱭ ᱠᱩ ᱮᱠᱫᱚᱢ ᱱᱚᱛᱮ ᱨᱚᱦᱚᱭᱟᱜ ᱠᱷᱮᱛ ᱠᱩ ᱯᱤᱰᱷᱟᱹ ᱠᱩ ᱢᱟᱱᱮ ᱮᱠᱫᱚᱢ ᱥᱚᱢᱟᱱ ᱜᱤᱧ ᱢᱟᱱᱮ ᱫᱟᱜ ᱜᱮ ᱛᱟᱦᱮᱸ ᱠᱟᱱᱟ ᱱᱚᱝᱠᱟ ᱮᱠᱫᱚᱢ ᱯᱚᱨᱟ ᱚᱱᱠᱟᱭ ᱰᱩᱵᱟᱹᱣ ᱠᱟᱫ ᱛᱟᱸᱦᱮ ᱱᱚᱜᱼᱟᱭ ᱛᱚ ᱛᱚᱠᱷᱚᱱ ᱦᱟᱸᱜ ᱦᱳᱭ ᱛᱚᱠᱷᱚᱱ ᱜᱮ ᱦᱟᱸᱜ ᱧᱮᱞᱢᱮ ᱱᱤᱛᱚᱜ ᱫᱚ ᱯᱮ ᱫᱤᱱ ᱜᱟᱱ ᱦᱩᱭᱱᱟ ᱚᱱᱟ ᱛᱟᱯᱚᱨᱮ ᱫᱟᱜ ᱰᱩᱵᱟᱹ ᱛᱚᱠᱷᱚᱱ ᱧᱮᱞ ᱢᱮ ᱦᱟᱸ ᱟᱹᱰᱤ ᱨᱟᱸᱜᱟᱣ ᱥᱤᱛᱩᱝ ᱮᱜ ᱟᱭ ᱧᱚᱜ ᱠᱟᱱᱟ ᱟᱫᱚ ᱱᱤᱛᱚᱜ ᱫᱚ ᱦᱟᱸᱜ ᱧᱮᱞ ᱢᱮ ᱥᱟᱹᱨᱫᱤ ᱫᱚ ᱚᱠᱟᱞ ᱞᱮᱠᱟᱧ ᱞᱟᱹᱭ ᱠᱮᱭᱟ ᱚᱠᱟ ᱠᱚᱨᱮ ᱜᱚᱡ ᱵᱟᱲᱟᱣ ᱠᱟᱱᱟ ᱚᱱᱟ ᱰᱩᱵᱟᱹ ᱛᱮ ᱦᱩᱲᱩ ᱠᱩ ᱚᱱᱟ ᱠᱚᱨᱮ ᱟᱹᱨᱩᱣᱟᱜ ᱠᱟᱱᱟ ᱟᱨᱫᱚ ᱥᱟᱨᱮᱡᱽ ᱟᱜ ᱢᱮᱱᱟᱜᱼᱟ ᱚᱱᱟ ᱠᱚᱸᱦᱚ ᱱᱤᱛᱚᱜ ᱫᱚ ᱨᱚᱦᱚᱭᱚᱜ ᱠᱟᱱᱟ ᱢᱚᱸᱡᱽ ᱛᱮ ᱱᱚᱝᱠᱟ ᱦᱳᱭᱳᱜ ᱠᱟᱱᱟ
ᱟᱪᱪᱷᱟ ᱟᱪᱪᱷᱟ ᱦᱮᱸ ᱛᱚ ᱵᱮᱥ ᱜᱮ ᱵᱮᱥ ᱜᱮ
ᱦᱳᱭ ᱟᱨ ᱟᱯᱮ ᱠᱚᱫᱚ ᱚᱠᱟᱞᱮᱠᱟ ᱪᱟᱵᱟ ᱠᱟᱫᱟ ᱯᱮ ᱥᱮ ᱮᱦᱚᱵ ᱵᱟᱲᱟ ᱟᱠᱟᱱ ᱜᱮᱭᱟᱯᱮ
ᱮᱦᱚᱵ ᱵᱟᱲᱟ ᱟᱠᱟᱱ ᱜᱮᱭᱟᱞᱮ ᱪᱟᱵᱟ ᱫᱚ ᱟᱹᱣᱨᱤᱠᱚ ᱪᱟᱵᱟ ᱵᱟᱲᱟᱭᱟ ᱟᱨ ᱠᱤᱪᱷᱩ ᱦᱚᱲ ᱫᱚᱢᱟ ᱟᱹᱣᱨᱤ ᱨᱚᱦᱚᱭ ᱜᱮᱠᱚ ᱟᱹᱣᱨᱤ ᱛᱟᱠᱚᱣᱟ ᱢᱟᱱᱮ ᱫᱟᱜ ᱫᱚ ᱥᱮᱨᱚᱠᱚᱢ ᱞᱟᱦᱟ ᱧᱚᱜ ᱛᱮᱫᱚ ᱵᱟᱭ ᱫᱟᱜ ᱟᱠᱟᱫᱟ ᱱᱚᱛᱮ ᱫᱚ ᱟᱨ ᱠᱷᱩᱵ ᱚᱠᱛᱚ ᱵᱮᱥᱤ ᱦᱚᱸ ᱵᱟᱭ ᱫᱟᱜ ᱟᱠᱟᱫᱟ ᱛᱚ ᱟᱨ ᱵᱟᱹᱛᱟᱹᱲᱤ ᱫᱚ ᱟᱨᱤ ᱵᱟᱹᱛᱟᱹᱲᱤᱟᱜ ᱦᱚᱸ ᱟᱹᱣᱨᱤ ᱮᱛᱚᱵᱚᱜ ᱦᱟᱸᱜ ᱟᱫᱚ ᱱᱚᱭ ᱠᱤᱪᱷᱩ ᱫᱤᱱ ᱢᱟᱲᱟᱝ ᱜᱮ ᱱᱚᱭ ᱛᱚᱞᱟ ᱠᱚᱠᱚ ᱜᱤᱰᱤ ᱠᱮᱫᱟ ᱠᱚ ᱾
ᱦᱚᱸ ᱾
ᱟᱫᱚ ᱱᱚᱜ-ᱚᱭ ᱠᱤᱪᱷᱩ ᱫᱚᱠᱚ ᱢᱟᱱᱮ ᱨᱚᱦᱚᱭ ᱵᱟᱲᱟᱭᱮᱫ ᱜᱮᱭᱟ ᱠᱚ ᱵᱟᱝ ᱫᱚ ᱵᱟᱝ ᱾
ᱦᱚᱸ ᱾
ᱟᱫᱚ ᱚᱱᱠᱟ ᱜᱮ, ᱟᱯᱮ ᱫᱚ ᱛᱟᱦᱞᱮ ᱫᱚ ᱥᱮᱨᱢᱟ ᱨᱮᱫᱚ ᱪᱮᱫ ᱞᱮᱠᱟ ᱯᱮ, ᱢᱟᱱᱮ ᱛᱤᱱᱟᱹᱜ ᱫᱷᱟᱣ ᱯᱮ ᱪᱟᱥ ᱵᱟᱲᱟᱭ ᱜᱮᱭᱟ ᱯᱮ?
ᱦᱳᱭ ᱟᱞᱮ ᱫᱚ ᱱᱤᱭᱟᱹ ᱢᱮᱫ ᱪᱮᱫ ᱞᱮᱠᱟᱧ ᱞᱟᱹᱭ ᱠᱮᱭᱟ ᱵᱚᱪᱷᱚᱨ ᱨᱮ ᱢᱟᱱᱮ ᱢᱤᱫ ᱢᱤᱫ ᱫᱚ ᱢᱤᱫᱴᱮᱡ ᱪᱟᱥ ᱜᱮᱞᱮ ᱨᱟᱠᱟᱵᱮᱫᱼᱟ ᱟᱞᱮᱫ ᱫᱚ ᱠᱷᱟᱹᱞᱤ ᱱᱤᱭᱟᱹ ᱦᱩᱲᱩ ᱢᱚᱛᱨᱚᱡ ᱜᱮ ᱦᱟᱸᱜ ᱦᱳᱭ ᱟᱨ ᱱᱤᱭᱟᱹ ᱯᱚᱨᱮ ᱫᱚ ᱱᱤᱭᱟᱹ ᱚᱠᱛᱚ ᱨᱮᱜᱮ ᱱᱤᱭᱟᱹ ᱡᱟᱹᱯᱩᱫ ᱫᱤᱱ ᱚᱠᱛᱚ ᱨᱮᱜᱮ ᱠᱷᱟᱹᱞᱤ ᱱᱤᱭᱟᱹ ᱢᱚᱛᱨᱚ ᱞᱮ ᱪᱟᱥᱟ ᱦᱩᱲᱩ ᱢᱚᱛᱨᱚᱡ ᱾ ᱟᱨ ᱤᱱᱟᱹ ᱯᱚᱨᱮ ᱫᱚ ᱢᱟᱱᱮ ᱪᱮᱫ ᱦᱚᱸ ᱪᱮᱫ ᱦᱚᱸ ᱜᱮ ᱵᱟᱝᱞᱮ ᱪᱟᱥᱟ ᱾ ᱪᱟᱥ ᱜᱮᱭᱟᱞᱮ ᱢᱟᱱᱮ ᱤᱱᱟᱹ ᱚᱲᱟᱜ ᱠᱚᱨᱮ ᱚᱲᱟᱜ ᱯᱷᱮᱰ ᱯᱷᱮᱰ ᱛᱮ ᱵᱟᱲᱜᱮ ᱠᱚ ᱦᱟᱸᱜ ᱛᱟᱦᱮᱱᱚᱜᱼᱟ ᱛᱚᱠᱷᱚᱱ ᱚᱱᱟ ᱠᱚᱨᱮ ᱜᱮ ᱦᱟᱸᱜ, ᱦᱳᱭ ᱚᱱᱟ ᱠᱚᱨᱮ ᱜᱮ ᱦᱟᱸᱜ ᱧᱮᱞ ᱢᱮ ᱤᱭᱟᱹ ᱠᱚᱞᱮ ᱪᱟᱥᱮᱫ ᱠᱟᱱᱟ ᱡᱮ ᱱᱤᱛᱚᱜ ᱫᱚ ᱡᱚ ᱩᱛᱩ ᱛᱮᱭᱟᱜ ᱠᱚ ᱢᱟᱱᱮ ᱟᱹᱞᱩ ᱠᱚ, ᱵᱮᱸᱜᱟᱲ ᱠᱚ ᱾ ᱟᱨ ᱤᱱᱟᱹ ᱯᱚᱨᱮ ᱢᱮᱱᱟᱜ ᱠᱚᱣᱟ ᱟᱨᱤ ᱢᱟᱹᱨᱤᱪ ᱠᱚ ᱦᱟᱸᱜ ᱾ ᱠᱩᱲᱪᱟᱹ ᱠᱚ ᱤᱱᱟᱹ ᱠᱚᱜᱮ ᱦᱟᱸᱜ ᱦᱩᱭᱩᱜ ᱠᱟᱱᱟ ᱾ ᱪᱟᱥ ᱠᱚᱫᱚ ᱠᱷᱟᱹᱞᱤ ᱡᱚᱢ ᱞᱟᱹᱜᱤᱫ ᱢᱚᱛᱨᱚᱡ ᱧᱮᱞ ᱢᱮ ᱦᱟᱸᱜ ᱟᱠᱷᱨᱤᱧ ᱞᱟᱹᱜᱤᱫ ᱫᱚ ᱵᱟᱞᱮ ᱪᱟᱥ ᱮᱫ ᱠᱟᱱᱟ ᱚᱱᱠᱟ ᱦᱩᱭᱩᱜ ᱠᱟᱱᱟ ᱾
ᱚ ᱢᱟᱱᱮ ᱛᱟᱯ ᱢᱟᱱᱮ ᱥᱚᱵᱽᱡᱤ ᱠᱚᱫᱚ ᱯᱮ ᱪᱟᱥ ᱵᱟᱲᱟᱭ ᱨᱮᱦᱚᱸ ᱟᱫᱚ ᱚᱲᱟᱜ ᱠᱚᱨᱮ ᱡᱚᱢ ᱵᱟᱠᱷᱨᱟ ᱛᱮᱜᱮ ᱢᱟᱱᱮ ᱟᱹᱠᱷᱨᱤᱧ ᱫᱚ ᱵᱟᱯᱮ ᱟᱠᱷᱨᱤᱧ ᱵᱟᱲᱟᱭ ᱜᱮᱭᱟ ᱛᱟᱭᱛᱚ?
ᱦᱳᱭ ᱦᱳᱭ ᱦᱳᱭ, ᱠᱷᱟᱹᱞᱤ ᱢᱟᱱᱮ ᱦᱳᱭ ᱾ ᱢᱟᱱᱮ ᱟᱞᱮ ᱫᱚ ᱱᱤᱭᱟᱹ ᱱᱤᱭᱟᱹ ᱱᱟᱠᱷᱟ ᱫᱚ ᱟᱞᱮ ᱥᱮᱫ ᱫᱚ ᱢᱟᱱᱮ ᱱᱚᱝᱠᱟ ᱱᱚᱝᱠᱟ ᱠᱟᱱᱟ ᱡᱮ ᱡᱚᱛᱚᱣᱟᱜ ᱜᱮ ᱢᱟᱱᱮ ᱡᱚᱛᱚᱣᱟᱜ ᱛᱮᱜᱮ ᱢᱟᱱᱮ ᱚᱵᱷᱟᱵᱽ ᱵᱟᱹᱱᱩᱜᱼᱟ ᱵᱟᱝ ᱫᱚ ᱫᱟᱜ ᱛᱮ ᱵᱟᱝ ᱫᱚ ᱡᱟᱦᱟᱱᱟᱜ ᱵᱟᱝ ᱥᱤᱛᱩᱝ ᱠᱚᱨᱮ ᱦᱚᱸ ᱢᱟᱱᱮ ᱟᱹᱰᱤ ᱨᱮᱸᱜᱟᱣ ᱦᱚᱸ ᱵᱟᱭ ᱥᱤᱛᱩᱝᱟ ᱢᱰᱤᱭᱟᱢ ᱵᱮᱥ ᱥᱤᱛᱩᱝ ᱛᱟᱦᱮᱱᱟ ᱤᱱᱟᱹ ᱯᱚᱨᱮ ᱡᱚᱛᱚ ᱛᱮᱜᱮ ᱢᱟᱱᱮ ᱡᱚᱢ ᱧᱩ ᱠᱚᱛᱮ ᱦᱚᱸ ᱢᱟᱱᱮ ᱤᱱᱟᱹᱜ ᱤᱱᱟᱹᱜ ᱵᱟᱹᱱᱩᱜᱼᱟ ᱠᱚᱢ, ᱵᱟᱴ ᱢᱤᱫᱴᱮᱡ ᱤᱭᱟᱹ ᱢᱮᱱᱟᱜᱼᱟ ᱯᱨᱚᱵᱞᱮᱢ ᱱᱤᱭᱟᱹ ᱟᱞ ᱥᱮᱫ ᱫᱚ ᱧᱮᱞ ᱢᱮ ᱦᱟᱸᱜ ᱠᱟᱹᱣᱰᱤ ᱠᱟᱢᱟᱣ ᱞᱟᱹᱜᱤᱫ ᱦᱳᱭ ᱱᱚᱣᱟ ᱠᱟᱹᱣᱰᱤ ᱠᱟᱹᱣᱰᱤ ᱠᱟᱢᱟᱣ ᱞᱟᱹᱜᱤᱫ ᱢᱟᱱᱮ ᱡᱟᱹᱥᱛᱤ ᱵᱟᱹᱱᱩᱜᱼᱟ ᱢᱟᱱᱮ, ᱡᱟᱦᱟᱸ ᱠᱚᱨᱮ ᱜᱮ ᱢᱟᱱᱮ ᱠᱟᱹᱢᱤ ᱠᱚ ᱵᱟᱝ ᱧᱟᱢ ᱜᱚᱫᱚᱜ ᱜᱮᱭᱟ ᱡᱟᱦᱟᱸ ᱠᱚᱨᱮ ᱟᱞᱮ ᱥᱩᱨ ᱥᱩᱨ ᱛᱮᱫᱚ ᱾
ᱟᱪᱪᱷᱟ ᱟᱪᱪᱷᱟ ᱟᱪᱪᱷᱟ ᱟᱪᱪᱷᱟ ᱦᱮᱸ ᱛᱚ ᱾ ᱟᱫᱚ ᱟᱞᱮ ᱥᱮᱫ ᱫᱚ ᱱᱚᱜ-ᱚᱭ ᱥᱚᱵᱽᱡᱤ ᱠᱚᱫᱚ ᱞᱮ ᱪᱟᱥ ᱵᱟᱲᱟᱭ ᱜᱮᱭᱟᱞᱮ ᱵᱟᱝ ᱫᱚ ᱵᱟᱝ ᱜᱮ ᱾ ᱟᱫᱚ ᱱᱚᱜᱼᱚᱭ ᱟᱞᱮ ᱫᱚ ᱡᱮᱦᱮ ᱛᱚ ᱵᱟᱨ ᱥᱮᱨ ᱥᱮᱨᱢᱟ ᱨᱮᱫᱚ ᱵᱟᱨ ᱫᱷᱟᱣ ᱦᱩᱲᱩ ᱠᱚ ᱜᱮᱞᱮ ᱪᱟᱥ ᱵᱟᱲᱟᱭᱟ ᱾ ᱟᱨ ᱱᱤᱛᱚᱜ ᱠᱪᱩ ᱠᱷᱮᱛ ᱫᱚ ᱢᱟᱱᱮ ᱠᱚᱢ ᱵᱮᱥᱤ ᱫᱚ ᱦᱟᱢᱮᱥᱟ ᱜᱮ ᱦᱩᱲᱩ ᱫᱚᱞᱮ ᱨᱚᱦᱚᱭᱟ, ᱱᱤᱭᱟᱹ ᱥᱚᱢᱚᱭ ᱫᱚ ᱡᱮᱢᱚᱱ ᱱᱚᱭ ᱵᱚᱨᱥ ᱥᱟ ᱥᱚᱢᱚᱭ ᱫᱚ ᱡᱚᱛᱚ ᱨᱮᱜᱮ ᱦᱩᱲᱩ ᱜᱮᱞᱮ ᱪᱟᱥᱟ ᱡᱷᱚᱛᱚ ᱠᱷᱮᱛ ᱨᱮᱜᱮ ᱾ ᱟᱨ ᱡᱟᱦᱟᱸ ᱟᱨ ᱢᱮᱫ ᱫᱷᱟᱣ ᱠᱮᱱᱮᱞ ᱫᱟᱜ ᱞᱮ ᱧᱟᱢᱟ ᱚᱱᱟ ᱨᱮᱫᱚ ᱠᱤᱪᱷᱩ ᱠᱷᱮᱛ ᱦᱚᱭᱛᱚ ᱨᱚᱦᱚᱭ ᱦᱩᱭᱱᱟ ᱦᱩᱲᱩ ᱟᱨ ᱠᱤᱪᱷᱩ ᱦᱚᱲ ᱫᱚ ᱥᱚᱵᱽᱡᱤ ᱠᱚᱞᱮ ᱨᱚᱦᱚᱭ ᱵᱟᱲᱟᱭᱟ ᱛᱚ ᱟᱞᱮ ᱫᱚ ᱪᱷᱮ ᱦᱟᱢᱮᱥᱟ ᱜᱮ ᱥᱚᱵᱽᱡᱤ ᱠᱚᱫᱚ ᱞᱮ ᱨᱚᱦᱚᱭ ᱵᱟᱲᱟᱭ ᱜᱮᱭᱟ ᱡᱮᱦᱮᱛᱩ ᱢᱟᱱᱮ ᱟᱞᱮ ᱫᱚ ᱮᱸᱢ ᱟᱠᱷᱨᱤᱧ ᱵᱟᱲᱟ ᱞᱟᱹᱜᱤᱫ ᱛᱮᱜᱮ ᱞᱮ ᱪᱟᱥ ᱵᱟᱲᱟᱭ ᱜᱮᱭᱟᱞᱮ ᱾
ᱦᱚᱸ ᱾
ᱛᱚ ᱱᱚᱝᱠᱟ ᱵᱷᱟᱜᱮ ᱜᱮᱞᱮ ᱪᱟᱥ ᱵᱟᱲᱟᱭ ᱜᱮᱭᱟ, ᱟᱨ ᱚᱲᱟᱜ ᱡᱚᱢ ᱢᱟ ᱚᱱᱟ ᱠᱷᱚᱱᱟᱜ ᱢᱟ ᱳᱸᱰᱳᱜ ᱠᱚᱜ ᱜᱮᱭᱟ ᱾ ᱟᱨ ᱛᱚ ᱟᱞᱮ ᱫᱚ ᱱᱚᱜᱼᱚᱭ ᱱᱚᱝᱠᱟ, ᱦᱮᱸᱛᱚ᱾ ᱟᱨ ᱱᱚᱜᱼᱚᱭ ᱱᱚᱝᱠᱟ ᱠᱤᱪᱷᱩ ᱫᱤᱱ ᱢᱟᱲᱟᱝ ᱜᱮ ᱟᱹᱞᱩ ᱠᱚᱞᱮ ᱪᱟᱥ ᱵᱟᱲᱟ ᱞᱮᱫᱟᱞᱮ ᱛᱚ ᱵᱷᱟᱜᱮ ᱜᱮᱞᱮ ᱪᱟᱥ ᱵᱟᱲᱟ ᱞᱮᱫ ᱜᱮᱭᱟ ᱛᱚ ᱱᱤᱭᱟᱹ ᱥᱚᱢᱚᱭ ᱫᱚ ᱱᱚᱜᱼᱚᱭ ᱱᱚᱝᱠᱟ ᱫᱟᱢ ᱠᱚᱜᱮ ᱫᱚᱢᱮ ᱠᱚᱢ ᱜᱚᱫ ᱮᱱᱟ ᱫᱟᱢ ᱦᱚᱸ ᱵᱟᱝ ᱧᱟᱢ ᱦᱩᱭ ᱞᱮᱱᱟ᱾
ᱦᱚᱭ᱾
ᱟᱫᱚ ᱚᱱᱠᱟ ᱜᱮ ᱞᱚᱥ ᱦᱩᱭᱱᱟ ᱛᱚ ᱱᱤᱭᱟᱹ ᱥᱚᱢᱚᱭ ᱫᱚ ᱱᱚᱜᱼᱚᱭ ᱵᱮᱸᱜᱟᱲ ᱠᱚ ᱥᱟᱠ ᱥᱚᱵᱽᱡᱤ ᱠᱚ ᱟᱨ ᱥᱚ ᱤᱭᱟᱹ ᱠᱚ ᱥᱚᱥᱟ ᱠᱚ ᱡᱷᱤᱸᱜᱟᱹ ᱠᱚ ᱦᱚᱛᱚᱫ ᱠᱚ ᱠᱚᱸᱰᱷᱟ ᱠᱚ ᱡᱷᱚᱛᱚ ᱨᱚᱠᱚᱢᱟᱜ ᱜᱮᱞᱮ ᱨᱚᱦᱚᱭ ᱵᱟᱲᱟ ᱠᱟᱜ ᱜᱮᱭᱟ ᱵᱟᱝ ᱫᱚ ᱵᱟᱝ ᱟᱨᱚ ᱟᱭᱢᱟ ᱨᱚᱠᱚᱢᱟᱜ ᱟᱲᱟᱜ ᱠᱚᱦᱚᱸ ᱞᱮ ᱨᱚᱦᱚᱭ ᱵᱟᱲᱟ ᱟᱠᱟᱫ ᱜᱮᱭᱟ᱾
ᱚ᱾
ᱚᱱᱛᱮ ᱥᱚᱵᱽᱡᱤ ᱯᱟᱛᱤ ᱠᱚᱫᱚ ᱦᱮᱸ ᱥᱚᱵᱽᱡᱤ ᱯᱟᱛᱤ ᱠᱚᱫᱚ ᱛᱚ ᱵᱟᱞᱮ ᱚᱵᱷᱟᱵᱽ ᱵᱟᱲᱟᱜ ᱜᱮᱭᱟ ᱟᱞᱮ ᱫᱚ᱾
ᱚ, ᱛᱚ ᱦᱟᱸᱜ ᱧᱮᱞᱢᱮ ᱜᱚᱝᱠᱮ, ᱢᱟ ᱨᱚᱲ ᱵᱮᱱ
ᱞᱟᱹᱭ ᱫᱟᱞᱤᱧ ᱟᱯᱮ ᱥᱮᱫ ᱫᱚ ᱢᱟᱱᱮ ᱱᱚᱝᱠᱟ ᱜᱟᱰᱟ ᱠᱚ ᱜᱟᱹᱰᱭᱟᱹ ᱠᱚ ᱚᱱᱟ ᱠᱚ ᱢᱮᱱᱟᱜ ᱜᱮᱭᱟ?
ᱚᱱᱟ ᱠᱚᱫᱚ ᱚᱠᱟ ᱞᱮᱠᱟᱧ ᱞᱟᱹᱭ ᱠᱮᱭᱟ ᱜᱟᱹᱰᱭᱟᱹ ᱠᱚ ᱦᱟᱸᱜ ᱫᱚ ᱵᱟᱹᱱᱩᱜᱼᱟ ᱢᱮᱱᱠᱷᱟᱱ ᱜᱟᱰᱟ ᱫᱚ ᱜᱟᱰᱟ ᱡᱟᱹᱯ ᱯᱟᱹᱭ ᱠᱮᱱᱮᱞ ᱚᱱᱟ ᱠᱚᱫᱚ ᱦᱟᱸᱜ ᱢᱮᱱᱟᱜ ᱜᱮᱭᱟ ᱢᱮᱱᱠᱷᱟᱱ ᱟᱞᱮ ᱥᱮᱫ ᱫᱚ ᱱᱚᱝᱠᱟ ᱠᱟᱱᱟ ᱡᱮ ᱱᱤᱭᱟᱹ ᱚᱠᱛᱚ ᱨᱮᱫᱚ ᱢᱟᱱᱮ ᱫᱟᱜᱟᱭ ᱥᱮ ᱵᱟᱭ ᱫᱟᱜᱟ ᱚᱱᱟ ᱨᱮᱭᱟᱜ ᱯᱨᱳᱵᱞᱮᱢ ᱜᱮ ᱵᱟᱹᱱᱩᱜ ᱟᱠᱟᱜᱼᱟ᱾ ᱡᱟᱦᱟᱸ ᱞᱮᱠᱟ ᱨᱮᱦᱚᱸ ᱢᱟᱱᱮ ᱤᱭᱟᱹ ᱫᱚ ᱫᱟᱜ ᱫᱚ ᱢᱟᱱᱮ ᱧᱟᱢᱟᱞᱮ ᱡᱟᱹᱯᱟᱹᱭ ᱠᱷᱚᱱ ᱢᱟᱱᱮ ᱫᱟᱜ ᱠᱮᱱᱮᱞ ᱠᱷᱚᱱ ᱦᱤᱡᱩᱜᱼᱟ ᱢᱚᱸᱡᱽ ᱜᱮ᱾ ᱮᱠᱫᱚᱢ ᱢᱟᱱᱮ ᱚᱱᱟ ᱫᱚ ᱡᱤᱣᱮᱫ ᱡᱟᱹᱯᱟᱹᱭ ᱜᱮ ᱯᱟᱲᱟᱣ ᱠᱟᱱᱟ ᱮᱠᱫᱚᱢ ᱥᱚᱵ ᱥᱚᱢᱚᱭ ᱜᱮ ᱚᱞ ᱴᱟᱭᱤᱢ ᱜᱮ ᱛᱟᱦᱮᱸᱱᱟ ᱚᱱᱟ ᱫᱚ ᱢᱟᱱᱮ᱾ ᱱᱤᱡᱮᱨᱮᱢ ᱢᱮᱱ ᱞᱮᱠᱷᱟᱡ ᱵᱚᱱᱫᱚᱭ ᱢᱮ ᱵᱚᱱᱫᱚᱜᱼᱟ ᱟᱨ ᱡᱩᱫᱤᱢ ᱢᱮᱱ ᱞᱮᱠᱷᱟᱡ ᱞᱟᱜᱟᱣᱤᱧᱟᱹ ᱫᱟᱜ ᱛᱟᱦᱚᱞᱮ ᱟᱹᱜᱩ ᱫᱟᱲᱤᱭᱟᱜᱼᱟ ᱚᱱᱟ ᱨᱮᱭᱟᱜ ᱫᱚ ᱯᱨᱳᱵᱞᱮᱢ ᱜᱮ ᱵᱟᱹᱱᱩᱜ ᱟᱠᱟᱜᱼᱟ ᱦᱟᱭ ᱴᱮᱱᱥᱮᱱ ᱜᱮ᱾
ᱟᱪᱪᱷᱟ ᱟᱪᱪᱷᱟ ᱦᱮᱸᱛᱚ, ᱵᱮᱥ ᱵᱷᱟᱜᱮ ᱜᱮ᱾ ᱛᱟᱦᱚᱞᱮ ᱢᱟᱱᱮ ᱟᱯᱮ ᱫᱚ ᱵᱤᱨ ᱫᱤᱥᱚᱢ ᱥᱮᱫ ᱨᱮᱜᱮ ᱯᱮ ᱯᱟᱲᱟᱜ ᱠᱟᱱᱟ ᱥᱮ ᱪᱮᱫ ᱞᱮᱠᱟ?
ᱟᱹᱛᱩ ᱨᱮᱜᱮ ᱢᱮᱱᱟᱜ ᱞᱮ ᱟᱠᱟᱫ ᱞᱮᱭᱟ ᱢᱮᱱᱠᱷᱟᱱ ᱵᱤᱨ ᱫᱚ ᱟᱞᱮ ᱠᱷᱚᱡ ᱫᱚ ᱢᱟᱱᱮ ᱚᱱᱠᱟ ᱚᱠᱟ ᱞᱮᱠᱟᱧ ᱞᱟᱹᱭ ᱠᱮᱭᱟ ᱯᱟᱸᱪ ᱪᱷᱚᱭ ᱠᱤᱞᱳᱢᱤᱴᱟᱨ ᱜᱟᱱ ᱪᱟᱞᱟᱜ ᱞᱟᱜᱟᱜᱼᱟ ᱟᱞᱮ ᱠᱷᱚᱡ ᱫᱚ ᱵᱤᱨ ᱫᱚ ᱡᱷᱟᱹᱞ ᱫᱚ ᱡᱷᱟᱹᱞ ᱜᱮᱭᱟ᱾
ᱟᱪᱪᱷᱟ ᱟᱪᱪᱷᱟ ᱦᱮᱸ ᱛᱚ, ᱢᱟᱱᱮ ᱛᱟᱦᱚᱞᱮ ᱵᱤᱨ ᱠᱚᱨᱮ ᱚᱱᱮ ᱯᱩᱴᱠᱟᱹ ᱩᱫ ᱠᱚ ᱦᱟᱞᱟᱝ ᱠᱚᱯᱮ ᱪᱟᱞᱟᱜ ᱜᱮᱭᱟ ᱥᱮ ᱵᱟᱝᱜᱮ?
ᱟᱞᱮ ᱠᱚᱫᱚ ᱦᱟᱸᱜ ᱧᱮᱞ ᱢᱮ ᱵᱟᱝᱞᱮ ᱪᱟᱞᱟᱜ ᱜᱮᱭᱟ ᱟᱞᱮ ᱱᱚᱸᱰᱮ ᱠᱷᱚᱡ ᱢᱟ ᱟᱹᱰᱤ ᱡᱤᱞᱤᱧᱚᱜ ᱜᱮᱭᱟ ᱚᱱᱟ ᱛᱮ ᱵᱟᱝᱞᱮ ᱪᱟᱞᱟᱜ ᱟᱞᱮ ᱫᱚ ᱦᱟᱸᱜ ᱧᱮᱞ ᱢᱮ ᱚᱱᱟ ᱵᱩᱥᱩᱵ ᱩᱫ ᱠᱚᱜᱮᱞᱮ ᱡᱚᱢᱮᱜᱼᱟ ᱦᱟᱸᱜ᱾
ᱟᱪᱪᱷᱟ ᱟᱪᱪᱷᱟ ᱛᱟᱦᱚᱞᱮ ᱵᱩᱥᱩᱵ ᱩᱫ ᱠᱚᱫᱚᱯᱮ ᱧᱟᱢᱮᱫ ᱜᱮᱭᱟ ᱵᱮᱥ ᱵᱷᱟᱜᱮ ᱜᱮ?
ᱦᱳᱭ ᱚᱱᱟ ᱠᱚᱫᱚ ᱢᱟᱱᱮ ᱱᱤᱡᱮᱨ ᱚᱲᱟᱜ ᱨᱮᱜᱮ ᱛᱟᱦᱮᱸᱱ ᱠᱟᱱᱟ ᱵᱟᱝ ᱚᱲᱟᱜ ᱨᱮᱜᱮ ᱚᱱᱟ ᱵᱩᱥᱩᱵ ᱨᱮ ᱠᱷᱚᱱ ᱜᱮ ᱡᱟᱱᱟᱢᱚᱜ ᱠᱟᱱᱟ ᱚᱱᱟ ᱫᱟᱜ ᱞᱮᱠᱷᱟᱡ ᱜᱮ ᱚᱠᱟᱴᱟᱜ ᱥᱮ ᱚᱠᱟᱴᱷᱮᱡ ᱢᱟᱱᱮ ᱵᱩᱥᱩᱵ ᱚᱠᱟᱴᱷᱮᱡ ᱥᱤᱭᱟ ᱧᱚᱜᱚᱜᱼᱟ ᱛᱚᱠᱷᱚᱱ ᱚᱸᱰᱮ ᱠᱷᱚᱡ ᱜᱮ ᱦᱟᱸᱜ ᱚᱸᱰᱮ ᱠᱷᱚᱡ ᱜᱮ ᱦᱟᱸᱜ ᱧᱮᱞ ᱢᱮ ᱚᱸᱰᱮ ᱠᱷᱚᱡ ᱜᱮ ᱩᱰᱩᱠᱚᱜᱼᱟ ᱩᱫ᱾ ᱫᱟᱜ ᱞᱮᱠᱷᱟᱡ ᱦᱩᱰᱩ ᱧᱮᱞ ᱢᱮ ᱦᱟᱸᱜ ᱚᱸᱰᱮ ᱠᱷᱚᱡ ᱜᱮ ᱩᱫ ᱫᱚ ᱡᱟᱱᱟᱢᱚᱜ ᱠᱟᱱᱟ᱾
ᱦᱮᱸ ᱟᱞᱮ ᱥᱮᱫ ᱦᱚᱸ ᱚᱱᱟ ᱵᱩᱥᱩᱵ ᱩᱫ ᱠᱚᱫᱚ ᱧᱟᱢ ᱵᱟᱲᱟᱭ ᱜᱮᱭᱟᱞᱮ ᱟᱫᱚ ᱵᱩᱥᱩᱵ ᱩᱵ ᱵᱚᱞᱛᱮ ᱪᱮᱫ ᱞᱮ ᱠᱟ ᱱᱤᱭᱟᱹ ᱥᱚᱢᱚᱭ ᱫᱚ ᱠᱚᱢ ᱵᱤᱥᱤ ᱫᱚ ᱩᱱᱟᱹᱜ ᱵᱟᱝ ᱨᱮᱦᱚᱸ ᱟᱫᱚ ᱱᱚᱜ-ᱚᱭ ᱱᱚᱝᱠᱟ ᱮᱸ ᱰᱟᱝᱨᱤ ᱠᱚ ᱠᱟᱰᱟ ᱠᱚ ᱢᱮᱱᱟᱜ ᱠᱚᱣᱟ ᱛᱚ ᱩᱱᱠᱩᱣᱟᱜ ᱡᱚᱢ ᱵᱟᱠᱷᱨᱟ ᱛᱮᱫᱚ ᱱᱚᱜ-ᱚᱭ ᱱᱚᱝᱠᱟ ᱦᱳᱲᱳ ᱤᱭᱟᱹ ᱨᱮᱠᱚ ᱞᱟᱹᱭᱟ ᱠᱷᱚᱲ ᱠᱚᱫᱚ ᱛᱟᱦᱮᱱ ᱜᱮᱭᱟ ᱛᱚ᱾
ᱦᱳᱭ᱾
ᱟᱫᱚ ᱱᱚᱣᱟ ᱫᱚ ᱡᱮᱦᱮᱛᱩ ᱱᱚᱣᱟ ᱫᱚ ᱡᱟᱹᱯᱤᱫ ᱴᱟᱭᱤᱢ ᱠᱟᱱᱟ ᱟᱫᱚ ᱱᱚᱣᱟ ᱥᱩᱢᱚᱭ ᱢᱟ ᱟᱸ ᱠᱷᱚᱲ ᱠᱚᱢᱟ ᱫᱟᱜ ᱧᱟᱢ ᱠᱟᱛᱮ ᱠᱚᱢ ᱵᱤᱥᱤ ᱫᱚ ᱱᱚᱜ-ᱚᱭ ᱱᱚᱝᱠᱟ ᱥᱮᱭᱟᱜ ᱜᱮᱭᱟ ᱛᱚ ᱚᱸᱰᱮ ᱜᱮ ᱵᱩᱥ ᱩᱫᱽ ᱫᱚ ᱟᱞᱮ ᱫᱚ ᱵᱷᱟᱜᱮ ᱜᱮᱞᱮ ᱧᱟᱢ ᱵᱟᱲᱟᱭ ᱜᱮᱭᱟᱞᱮ ᱡᱚᱢ ᱵᱟᱲᱟ ᱦᱩᱭᱩᱜ ᱜᱮ ᱵᱷᱟᱜᱤ ᱜᱮ, ᱫᱤᱱ ᱜᱮᱞᱮ ᱧᱟᱢ ᱵᱟᱲᱟᱭ ᱜᱮᱭᱟᱞᱮ᱾
ᱦᱩᱸ᱾ ᱟᱞᱮ ᱦᱚᱸ ᱧᱟᱢ ᱫᱚᱞᱮ ᱜᱮ ᱢᱟᱱᱮ ᱵᱷᱟᱜᱤ ᱜᱮ ᱧᱟᱢ ᱵᱟᱲᱟᱭᱮᱫ ᱜᱮᱭᱟ ᱟᱞᱮ ᱦᱚᱸ ᱚᱠᱟ ᱫᱚ ᱟᱭᱢᱟ ᱟᱭᱢᱟ ᱜᱤ ᱦᱩᱭᱩᱜ ᱜᱮᱭᱟ ᱢᱟᱱᱮ ᱵᱟᱨ ᱴᱷᱮᱡ ᱜᱟᱱ ᱞᱮ ᱛᱩᱜ ᱵᱟᱨ ᱴᱷᱮᱡ ᱜᱟᱱ ᱵᱩᱥᱩᱵ ᱞᱮ ᱯᱩᱞᱟᱹᱭ ᱠᱟᱜᱼᱟ ᱛᱚᱠᱷᱚᱱ ᱢᱤᱫᱴᱷᱮᱱᱟᱜ ᱜᱟᱱ ᱫᱚᱦᱟᱸᱜ ᱟᱨ ᱢᱤᱫᱴᱷᱮᱡ ᱜᱟᱱᱟᱜ ᱫᱚ ᱦᱟᱸᱜ ᱧᱮᱞ ᱢᱮ ᱩᱫ ᱡᱚᱢ ᱞᱟᱹᱜᱤᱫ ᱡᱟᱦᱟᱸ ᱞᱮᱠᱟᱞᱮ ᱞᱟᱹᱭ ᱛᱚᱠᱷᱚᱱ ᱢᱤᱫ ᱴᱷᱮᱱ ᱜᱮ ᱚᱱᱟ ᱫᱚ ᱦᱟᱸᱜ ᱦᱳᱭ ᱢᱤᱫᱴᱮᱡ ᱫᱚ ᱢᱟᱱᱮ ᱠᱷᱟᱹᱞᱤ ᱜᱟᱹᱭ ᱰᱟᱝᱨᱟ ᱠᱚ ᱢᱮᱱᱟᱜ ᱠᱚᱣᱟ ᱛᱚ ᱩᱱᱠᱩ ᱞᱟᱹᱜᱤᱫ ᱦᱟᱸᱜ ᱢᱚᱸᱡᱽ ᱛᱮᱞᱮ ᱯᱩᱞᱟᱹᱭ ᱠᱟᱜᱼᱟ ᱚᱸᱰᱮ ᱫᱚ ᱢᱟᱱᱮ ᱵᱟᱸᱥ ᱪᱟᱜ ᱪᱚᱭ ᱞᱟᱹᱜᱤᱫ ᱚᱸᱰᱮ ᱫᱚ ᱢᱚᱡᱽ ᱛᱮ ᱢᱤᱫᱛᱮ ᱢᱟᱱᱮ ᱢᱚᱸᱡᱽ ᱛᱮ ᱫᱚᱦᱚ ᱠᱟᱜᱼᱟ ᱚᱱᱟ ᱫᱚ ᱟᱨ ᱢᱤᱫᱴᱮᱡ ᱫᱚ ᱦᱟᱸᱜ ᱚᱱᱠᱟ ᱜᱮ ᱡᱟᱦᱟᱸ ᱛᱟᱦᱟᱸ ᱞᱮ ᱠᱩᱞᱟᱹᱭ ᱠᱟᱜᱼᱟ ᱚᱸᱰᱮ ᱫᱚ ᱢᱟᱱᱮ ᱟᱡ ᱛᱮ ᱦᱟᱸᱜ ᱚᱸᱰᱮ ᱫᱚ ᱩᱫ ᱡᱚᱢ ᱞᱟᱹᱜᱤᱫ ᱚᱝᱠᱟᱞᱮ ᱫᱚᱦᱚ ᱠᱟᱜᱼᱟ ᱚᱝᱠᱟ ᱦᱳᱭ᱾
ᱟᱪᱪᱷᱟ ᱟᱪᱪᱷᱟ ᱦᱮᱸ ᱛᱚ᱾ ᱵᱷᱟᱜᱮ ᱜᱮ ᱚᱱᱟ ᱦᱚᱸ ᱵᱮᱥ ᱵᱟᱲᱟ ᱜᱮ, ᱚ ᱛᱟᱦᱟᱞᱮ ᱟᱯᱮ ᱫᱚ ᱢᱟᱱᱮ ᱥᱟᱦᱟᱱ ᱥᱟᱠᱟᱢ ᱫᱚ ᱢᱟᱱᱮ ᱚᱠᱟ ᱠᱷᱚᱱᱟᱜ ᱯᱮ ᱟᱹᱜᱩᱭ ᱜᱮᱭᱟ ᱠᱤ? ᱢᱟᱱᱮ ᱚᱱᱟ ᱵᱤᱨ ᱫᱚ ᱡᱮᱦᱮᱛᱩ ᱥᱟᱺᱜᱤᱧ ᱜᱮᱭᱟ ᱛᱟᱦᱞᱮ ᱚᱰᱮ ᱠᱷᱚᱱᱟᱜ ᱜᱮ ᱥᱟᱦᱟᱱ ᱠᱚᱫᱚ ᱯᱮ ᱟᱹᱜᱩᱭ ᱜᱮᱭᱟ ᱯᱮ ᱥᱮ ᱪᱮᱫ ᱠᱚᱛᱮ ᱜᱮᱥ ᱠᱚᱛᱮ ᱯᱮ ᱫᱟᱠᱟ ᱠᱚᱯᱮ ᱤᱥᱤᱱ ᱵᱟᱲᱟᱭ ᱜᱮᱭᱟ ᱯᱮ?
ᱦᱳᱭ ᱟᱞᱮ ᱠᱚᱫᱚ ᱱᱚᱝᱠᱟ ᱠᱟᱱᱟᱞᱮ ᱡᱮ ᱱᱤᱭᱟᱹ ᱱᱚᱝᱠᱟ ᱢᱤᱫ ᱦᱚᱲ ᱵᱟᱨ ᱦᱚᱲ ᱢᱟᱱᱮ ᱚᱠᱟ ᱞᱮᱠᱟᱧ ᱞᱟᱹᱭ ᱠᱮᱜ-ᱟ ᱥᱟᱦᱟᱱ ᱟᱹᱜᱩ ᱠᱚᱫᱚ ᱧᱮᱞ ᱢᱮ ᱦᱟᱸᱜ ᱵᱤᱨ ᱛᱮᱜᱮᱞᱮ ᱵᱚᱞᱚᱜ ᱜᱮᱭᱟ ᱛᱚ ᱞᱟᱦᱟ ᱫᱚ ᱢᱟᱱᱮ ᱟᱹᱰᱤ ᱞᱮ ᱟᱹᱜᱩᱭᱮᱫ ᱠᱟᱱ ᱛᱟᱦᱮᱸᱱᱟ ᱥᱟᱦᱟᱱ ᱠᱚ ᱟᱫᱚ ᱱᱤᱛᱚᱜ ᱫᱚ ᱦᱟᱸᱜ ᱧᱮᱞ ᱢᱮ ᱯᱷᱚᱨᱮᱥᱴ ᱵᱷᱤᱞᱮᱡᱽ ᱦᱩᱭ ᱠᱟᱱ ᱛᱮ, ᱯᱷᱮ ᱯᱷᱚᱨᱮᱥ ᱠᱚ ᱮᱥᱮᱫ ᱠᱟᱫᱟ ᱡᱮ ᱵᱤᱨ ᱠᱚᱦᱚᱸ ᱡᱮ ᱚᱠᱟ ᱞᱮᱠᱟ ᱠᱚ ᱮᱥᱮᱫ ᱠᱟᱫᱟ ᱮᱠᱫᱚᱢ ᱜᱚᱴᱟ ᱚᱞ ᱨᱟᱣᱩᱱᱰ ᱢᱟᱱᱮ ᱛᱟᱨ ᱠᱚ ᱵᱟᱹᱭᱥᱟᱹᱣ ᱠᱟᱫᱟ ᱠᱟᱨᱮᱱ ᱛᱟᱨ ᱢᱟᱱᱮ ᱠᱟᱨᱮᱱ ᱠᱚ ᱯᱷᱤᱴᱤᱝ ᱠᱟᱫᱟ ᱛᱟᱨ ᱞᱟᱜᱟᱣ ᱠᱟᱛᱮᱜ ᱦᱳᱭ ᱛᱚᱠᱷᱚᱱ ᱜᱮ ᱦᱟᱸᱜ ᱱᱤᱛᱚᱜ ᱫᱚ ᱵᱟᱹ ᱠᱚ ᱵᱚᱞᱚ ᱚᱪᱚᱜ ᱠᱟᱱᱟ ᱵᱚᱞᱚ ᱦᱚᱸ ᱱᱚᱝᱠᱟ ᱞᱮ ᱵᱚᱞᱚᱜ ᱠᱟᱱᱟ ᱡᱮ ᱪᱟᱵᱟ ᱧᱚᱜ ᱠᱟᱱᱟ ᱦᱟᱸᱜ ᱥᱟᱦᱟᱱ ᱥᱟᱠᱟᱢ ᱠᱚ ᱧᱮᱞ ᱢᱮ ᱦᱟᱸᱜ ᱡᱷᱚᱛᱚ ᱦᱚᱲ ᱜᱷᱟᱸᱨᱚᱧᱡᱽ ᱨᱮᱱ ᱜᱷᱟᱸᱨᱚᱧᱡᱽ ᱜᱷᱟᱸᱨᱚᱧᱡᱽ ᱮᱢ ᱩᱰᱩᱠ ᱱᱟ ᱟᱨᱞᱮ ᱪᱟᱞᱟᱜᱼᱟ ᱚᱝᱠᱟ᱾ ᱟᱨ ᱢᱤᱫ ᱫᱚᱢ ᱢᱮᱛᱟᱜᱼᱢᱮ ᱚᱱᱮ ᱰᱷᱮᱨ ᱧᱚᱜ ᱦᱚᱲᱮᱢ ᱪᱟᱞᱟᱣ ᱞᱮᱱᱠᱷᱟᱡ ᱫᱚ ᱵᱟᱠᱚ ᱢᱟᱱᱟᱣᱟ ᱟᱨ ᱢᱟᱱᱟᱣ ᱜᱮᱭᱟ ᱠᱚ ᱱᱚᱣᱟ ᱠᱚ ᱢᱟᱱᱟᱣᱟ ᱯᱚᱨᱮᱥ ᱦᱚᱸ ᱡᱮ ᱡᱷᱚᱛᱚ ᱞᱮᱠᱟᱱᱟᱜ ᱜᱮ ᱢᱟᱱᱮ ᱥᱟᱦᱟᱱ ᱟᱹᱜᱩᱭ ᱯᱮ ᱢᱮᱱᱠᱷᱟᱱ ᱟᱹᱰᱤ ᱞᱟᱹᱴᱩᱣᱟᱜ ᱟᱞᱚᱯᱮ ᱟᱹᱜᱩᱭᱟ ᱚᱱᱠᱟ ᱟᱹᱰᱤᱨᱮᱯ ᱢᱟᱨᱟᱝ ᱟᱜ ᱫᱚ ᱟᱞᱚᱯᱮ ᱟᱹᱜᱩᱭᱟ᱾ ᱠᱷᱟᱹᱞᱤ ᱠᱟᱹᱴᱤᱡ ᱠᱟᱹᱴᱤᱡ ᱧᱚᱜᱼᱟ ᱟᱹᱜᱩᱭ ᱯᱮ ᱠᱷᱟᱹᱞᱤ ᱟᱨ ᱤᱭᱟᱹ ᱫᱟᱨᱮ ᱠᱚᱫᱚ ᱢᱟᱱᱮ ᱡᱟᱦᱟᱸ ᱞᱮᱠᱟᱱᱟᱜ ᱵᱮᱨᱮᱞ ᱫᱟᱨᱮ ᱠᱚ ᱟᱞᱚᱯᱮ ᱢᱟᱜᱟ ᱨᱚᱦᱚᱲᱟᱜ ᱜᱮ ᱠᱷᱟᱹᱞᱤ ᱟᱹᱜᱩᱭ ᱯᱮ ᱚᱱᱠᱟ ᱠᱚ ᱢᱮᱱᱟ ᱛᱚᱠᱷᱚᱱ ᱜᱮ ᱟᱢ ᱫᱚ ᱵᱮᱨᱮᱞᱟᱜ ᱮ ᱧᱮᱞ ᱞᱮᱛᱟᱢ ᱠᱷᱟᱡ ᱡᱩᱫᱤ ᱦᱟᱹᱡᱩᱜ ᱡᱚᱠᱷᱟᱡ ᱟᱹᱜᱩ ᱡᱚᱠᱷᱟᱡ ᱥᱟᱦᱟᱱ ᱵᱮᱨᱮᱞᱟᱜ ᱮ ᱧᱟᱢ ᱧᱮᱞ ᱞᱮᱛᱟᱢ ᱠᱷᱟᱡ ᱫᱚ ᱦᱚᱭ ᱛᱮ ᱟᱢ ᱴᱮᱸᱜᱚᱡ ᱮᱢ ᱤᱫᱤᱠᱟᱜᱼᱟ ᱥᱮ ᱠᱩᱲᱤᱢ ᱤᱫᱤ ᱠᱟᱫᱟ ᱥᱮ ᱡᱟᱦᱟᱸᱱᱟᱜ ᱜᱮ ᱠᱟᱹᱭᱫᱟᱹ ᱛᱟᱱᱟᱜ ᱮᱢ ᱤᱫᱤ ᱠᱟᱫᱟ ᱛᱚᱠᱷᱚᱱ ᱚᱱᱟ ᱠᱚᱭ ᱫᱚᱦᱚᱣᱟ ᱨᱮᱡ ᱫᱚᱦᱚᱣᱟ ᱠᱚ ᱡᱚᱠᱷᱚᱱ ᱵᱮᱨᱮᱞᱟᱜ ᱢᱟᱜ ᱢᱟᱜ ᱛᱮᱢ ᱟᱹᱜᱩ ᱛᱚᱨᱟᱭ ᱛᱮᱦᱮᱱ ᱠᱷᱟᱡ ᱫᱚ ᱦᱳᱭ ᱱᱚᱜ-ᱚ ᱱᱚᱝᱠᱟ ᱠᱟᱱᱟ᱾
ᱟᱸᱡᱚᱢ ᱵᱟᱲᱟ ᱦᱩᱭ ᱠᱟᱱ ᱜᱮᱭᱟ ᱚᱱᱠᱟ ᱨᱮ-ᱨᱮᱡ ᱟᱱᱤᱡ ᱟᱠᱚ ᱟᱨ ᱞᱟᱹᱭ ᱦᱚᱸᱠᱚ ᱞᱟᱹᱭᱟ ᱡᱮ ᱡᱟᱦᱟᱸ ᱠᱚᱫᱚ ᱨᱚᱦᱚᱲ ᱥᱟᱱ ᱚᱱᱟ ᱠᱚᱫᱚ ᱯᱮ ᱤᱫᱤ ᱫᱟᱲᱮᱜ ᱜᱮᱭᱟ ᱵᱮᱨᱮᱞ ᱥᱟᱦᱟᱱ ᱠᱚᱫᱚ ᱟᱞᱚ ᱯᱮ ᱤᱫᱤᱭᱟ᱾ ᱛᱚ ᱟᱞᱮ ᱥᱮᱜ ᱦᱚᱸ ᱟᱫᱚ ᱵᱤᱨ ᱫᱚ ᱡᱮ ᱫᱚᱢᱮ ᱫᱚ ᱵᱟᱝ ᱥᱩᱨ ᱨᱮᱦᱚᱸ ᱟᱫᱚ ᱠᱚᱢ ᱵᱤᱥᱤ ᱫᱚ ᱟᱹᱜᱩ ᱦᱩᱭᱩᱜ ᱜᱮᱭᱟ ᱵᱟᱝ ᱫᱚ ᱵᱟᱝ ᱜᱮ ᱾ ᱟᱫᱚ ᱱᱚᱜ-ᱚᱭ ᱱᱚᱝᱠᱟ ᱡᱟᱦᱟᱸ ᱤᱭᱟᱹ ᱫᱚ, ᱪᱮᱜ ᱠᱚ ᱞᱟᱹᱭᱟ? ᱟᱸ ᱢᱮᱱ ᱫᱟᱠᱚ ᱢᱟᱱᱮ ᱥᱟᱦᱟᱱ ᱫᱚ ᱩᱱᱟᱹᱜ ᱫᱚ ᱵᱤᱥᱤ ᱫᱚ ᱟᱞᱮ ᱫᱚ ᱚᱱᱟ ᱤᱭᱟᱹ ᱠᱷᱚᱱᱟᱜ ᱫᱚ ᱵᱟᱞᱮ ᱟᱹᱜᱩ ᱵᱟᱲᱟᱭ ᱜᱮᱭᱟᱞᱮ ᱾
ᱦᱩᱸ ᱾
ᱵᱤᱨ ᱠᱷᱚᱱ ᱫᱚ ᱵᱟᱞᱮ ᱟᱹᱜᱩ ᱵᱟᱲᱟᱭ ᱜᱮᱭᱟ ᱢᱟᱱᱮ ᱥᱟᱨᱡᱚᱢ ᱵᱤᱨ ᱠᱷᱚᱱ ᱫᱚ ᱟᱨᱠᱤ ᱾ ᱢᱟᱱᱮ ᱟᱹᱜᱩ ᱵᱟᱲᱟ ᱵᱚᱞᱛᱮ ᱫᱚ ᱪᱮᱜ ᱞᱮᱠᱟ ᱱᱚᱜ-ᱚᱭ ᱱᱚᱝᱠᱟ ᱥᱩᱨ ᱥᱩᱯᱩᱨ ᱠᱚᱨᱮ ᱫᱚ ᱟᱞᱮ ᱫᱚ ᱱᱚᱭ ᱱᱚᱝᱠᱟ ᱠᱚ ᱪᱟᱥ ᱵᱟᱲᱟᱭ ᱜᱮᱭᱟ ᱠᱚᱛᱚ ᱚᱱᱟ ᱟᱠᱟᱥᱢᱩᱱᱤ ᱫᱟᱨᱮ ᱠᱚ, ᱯᱚᱴᱟᱥ ᱠᱚ ᱚᱱᱟ ᱠᱚ ᱪᱮᱜ ᱠᱚᱠᱚ ᱨᱚᱦᱚᱭ ᱵᱟᱲᱟᱭ ᱜᱮᱭᱟ ᱛᱚ, ᱟᱫᱚ ᱚᱱᱟ ᱠᱚᱜᱮ ᱚᱱᱟ ᱥᱚᱢᱚᱭ ᱟᱨᱠᱤ ᱩᱸ ᱟᱹᱜᱩ ᱵᱟᱲᱟ ᱦᱩᱭᱩᱜ ᱜᱮᱭᱟ ᱡᱚᱠᱷᱚᱱ ᱵᱤᱨ ᱠᱚᱠᱚ ᱢᱟᱜᱽ ᱜᱮᱭᱟ ᱠᱚ ᱾ ᱟᱨ ᱢᱟᱜ ᱦᱚᱪᱚ ᱠᱚᱜᱮᱭᱟ ᱠᱚ ᱟᱨ ᱟᱹᱛᱩ ᱦᱚᱸ ᱥᱩᱨ ᱜᱮᱛᱟ ᱞᱮᱭᱟ ᱾ ᱡᱮᱦᱮᱛᱩ ᱟᱫᱚ ᱛᱟᱦᱚᱞᱮ ᱡᱚᱠᱷᱚᱱ ᱠᱚ ᱟᱹᱜᱩ ᱦᱚᱪᱚ ᱞᱮᱭᱟ ᱠᱚ ᱟᱫᱚ ᱛᱚᱠᱷᱚᱱ ᱫᱚ ᱥᱟᱦᱟᱱ ᱠᱚᱫᱚ ᱠᱚ ᱮᱢᱚᱜ ᱜᱮᱭᱟ ᱠᱚ ᱾ ᱟᱨ ᱵᱤᱨ ᱦᱚᱸᱠᱚ ᱜᱮ ᱪᱟᱞᱟᱜ ᱜᱮᱭᱟ ᱠᱚ ᱱᱚᱝᱠᱟ ᱠᱩᱢᱵᱽᱲᱩ ᱠᱚᱦᱚᱸ ᱠᱚ ᱪᱟᱞᱟᱜ ᱵᱟᱲᱟᱭ ᱜᱮᱭᱟ ᱠᱚ ᱵᱟᱝ ᱜᱮ ᱵᱟᱝ ᱟᱫᱚ ᱚᱱᱟ ᱠᱚ ᱥᱟᱦᱟᱱ ᱛᱮᱜᱮ ᱪᱟᱞᱟᱜ ᱠᱟᱱ ᱜᱮᱭᱟ, ᱟᱨ ᱡᱟᱦᱟᱸ ᱛᱤᱥ
ᱛᱮ
ᱤᱭᱟᱹ ᱦᱮᱸ ᱡᱟᱦᱟᱸ ᱛᱤᱥ ᱠᱚᱨᱮ ᱟᱫᱚ ᱱᱚᱜ-ᱚᱭ ᱱᱚᱝᱠᱟ ᱥᱟᱨᱡᱚᱢ ᱵᱤᱨ ᱠᱚᱦᱚᱸ ᱟᱹᱜᱩ ᱫᱚᱞᱮ ᱪᱟᱞᱟᱜ ᱜᱮᱭᱟᱞᱮ ᱵᱟᱝ ᱫᱚ ᱵᱟᱝ, ᱟᱫᱚ ᱠᱚᱢ ᱳᱭ ᱟᱨᱠᱤ ᱢᱤᱫ ᱥᱟ ᱵᱟᱨ ᱦᱚᱲ ᱠᱤᱱ ᱪᱟᱞᱟᱣ ᱞᱮᱠᱷᱟᱱ ᱟᱫᱚ ᱥᱟᱭᱠᱮᱞ ᱛᱮ ᱡᱟᱦᱟᱸ ᱛᱤᱱᱟᱹᱜ ᱴᱩᱠᱩ ᱥᱟᱦᱚᱵᱚᱜᱼᱟ ᱩᱱᱴᱩᱠ ᱠᱚᱜᱮ ᱟᱨᱠᱤ ᱾
ᱚᱸ ᱾
ᱟᱫᱚ ᱫᱚ ᱚᱱᱟ ᱠᱚᱜᱮ, ᱟᱨ ᱮᱢᱱᱤ ᱤᱭᱟᱹ ᱥᱟᱠᱟᱢ ᱠᱚ ᱞᱟᱹᱜᱤᱫ ᱫᱚ ᱡᱟᱦᱟᱱᱟᱜ ᱡᱚᱠᱷᱚᱱ ᱯᱚᱨᱚᱵᱽ ᱯᱟᱹᱞᱤ ᱠᱚ ᱦᱩᱭᱩᱜᱼᱟ, ᱯᱤᱴᱷᱟᱹ ᱞᱟᱴᱷᱟ ᱠᱚ ᱞᱟᱹᱜᱤᱫ ᱛᱮᱫᱚ ᱵᱤᱨ ᱠᱚᱫᱚ ᱞᱮ ᱪᱟᱞᱟᱜ ᱜᱮᱭᱟ ᱥᱟᱠᱟᱢ ᱦᱮᱡ ᱠᱚᱫᱚ ᱾
ᱚ ᱱᱟᱯᱟᱭ ᱜᱮ ᱛᱚᱵᱮ ᱾ ᱢᱟ ᱨᱚᱲ ᱵᱮ
ᱛᱟᱦᱚᱞᱮ ᱟᱯᱮ ᱥᱮᱫ ᱫᱚ ᱛᱟᱦᱚᱞᱮ ᱪᱮᱫ ᱞᱮᱠᱟ ᱢᱟᱱᱮ ᱡᱚᱠᱷᱚᱱ ᱚᱱᱟ ᱯᱤᱴᱷᱟᱹ ᱞᱟᱴᱷᱟ ᱠᱚ ᱦᱩᱭᱩᱜᱼᱟ ᱛᱟᱦᱞᱮ ᱟᱯᱮ ᱫᱚ ᱥᱟᱨᱡᱚᱢ ᱥᱟᱠᱟᱢ ᱨᱮᱜᱮ ᱯᱮ ᱯᱤᱴᱷᱟᱹ ᱞᱟᱴᱷᱟᱭᱟ ᱥᱮ ᱮᱢᱱᱤ ᱡᱟᱦᱟᱱᱟᱜ ᱟᱨᱚ? ᱮᱴᱟᱜ ᱮᱴᱟᱜ ᱟᱭᱢᱟ ᱟᱭᱢᱟ